ᱦᱮᱸ ᱾
ᱦᱮᱸ ᱡᱚᱦᱟᱨ ᱜᱮ ᱾
ᱦᱩᱸ ᱛᱟᱦᱞᱮ ᱮᱱᱟᱝ ᱫᱚ ᱚᱝᱠᱟ ᱚᱠᱛᱚ ᱛᱚ ᱪᱟᱵᱟᱭᱱᱟ ᱛᱚ ᱟᱫᱚᱻ ᱛᱳ ᱠᱟᱴᱟᱣ ᱜᱚᱫ ᱱᱟ ᱟᱨᱠᱤ ᱾
ᱦᱳᱭ, ᱪᱮᱫ ᱞᱟᱹᱭ ᱦᱳᱭᱳᱜ ᱠᱟᱱ ᱛᱟᱦᱮᱸᱫ?
ᱦᱮᱸ ᱞᱟᱹᱭ ᱟᱸᱧ ᱥᱚᱜ ᱢᱟᱜ ᱢᱚᱸᱬᱮ ᱟᱞᱮ ᱥᱮᱱᱟᱜ ᱢᱟᱜ ᱢᱚᱸᱬᱮ ᱞᱟᱹᱭ ᱦᱩᱭᱩᱜ ᱠᱟᱱ ᱛᱟᱦᱮᱸᱜ ᱾
ᱚ ᱾
ᱟᱫᱚ ᱦᱟᱸᱜ ᱱᱚᱝᱠᱟ ᱡᱮ ᱟᱞᱮ ᱥᱮᱱᱟᱜ ᱢᱟᱜ ᱢᱚᱸᱬᱮ ᱫᱚ ᱦᱟᱸᱜ ᱮᱸᱻ ᱟᱨᱠᱤ ᱢᱚᱬᱮ ᱵᱚᱪᱷᱚᱨ ᱯᱚᱨ ᱯᱚᱨ ᱦᱩᱭᱩᱜ ᱜᱮᱭᱟ ᱛᱚ, ᱵᱟᱲᱟᱭ ᱜᱮᱭᱟᱵᱮᱱ ᱥᱮ ᱵᱟᱵᱮᱱ ᱵᱟᱲᱟᱭ ᱜᱮᱭᱟ?
ᱦᱮᱸ ᱦᱮᱸ ᱵᱟᱲᱟᱭ ᱾
ᱚ ᱾ ᱟᱫᱚ ᱦᱟᱸᱜ ᱯᱩᱱ ᱩᱸ ᱢᱚᱬᱮ ᱵᱚᱪᱷᱚᱨ ᱯᱚᱨ ᱯᱚᱨ ᱦᱩᱭᱩᱜ ᱟ ᱛᱚ ᱟᱫᱚ ᱯᱩᱱ ᱩᱸ ᱯᱩᱱ ᱵᱚᱪᱷᱚᱨ ᱦᱩᱭᱩᱜᱼᱟ ᱦᱟᱸᱜ ᱟᱫᱚ ᱢᱚᱬᱮ ᱵᱚᱪᱷᱚᱨ ᱨᱮᱱᱟᱜ ᱫᱚ ᱦᱟᱸᱜ ᱟᱫᱚ ᱵᱟᱦᱟ ᱞᱮ ᱦᱩᱭ ᱵᱟᱦᱟ ᱦᱩᱭᱩᱜᱼᱟ ᱦᱟᱸᱜ ᱟᱫᱚ ᱾
ᱚ, ᱵᱟᱹᱧ ᱵᱟᱰᱟᱭᱟ ᱠᱚᱭᱮᱠ ᱠᱚᱭᱮᱠ ᱥᱮᱫ ᱢᱟ ᱯᱚᱛᱤ ᱵᱳᱭ ᱯᱚᱛᱤ ᱥᱮᱨᱢᱟ ᱜᱮ ᱦᱩᱭᱩᱜᱼᱟ ᱢᱟᱜ ᱢᱚᱬᱮ, ᱪᱮᱠᱠᱟ ᱪᱚ ᱠᱚ ᱢᱟᱜ ᱢᱚᱬᱮᱜ ᱤᱧᱦᱚᱸ ᱵᱟᱹᱧ ᱵᱟᱲᱟᱭᱟ ᱾
ᱦᱮᱸ ᱪᱮ ᱞᱮᱠᱟ ᱪᱚ ᱦᱟᱸᱜ ᱚᱱᱠᱟ ᱞᱟᱹᱭ ᱠᱤᱱᱛᱩ ᱟᱞᱮ ᱥᱮᱫ ᱫᱚ ᱦᱟᱸᱜ ᱚᱱᱠᱟ ᱫᱚ ᱵᱟᱝ ᱦᱩᱭᱩᱜ ᱠᱟᱱᱟ, ᱟᱞᱮ ᱥᱮᱫ ᱫᱚ ᱚᱱᱠᱟ ᱟᱸᱻ ᱢᱤᱫ ᱮᱸ ᱢᱚᱬᱮ ᱵᱚᱪᱷᱚᱨ ᱯᱚᱨ-ᱯᱚᱨ ᱦᱩᱭᱩᱜᱼᱟ ᱵᱟᱦᱟ ᱫᱚ ᱾
ᱦᱩᱸ, ᱵᱟᱦᱟ ᱫᱚ ᱵᱟᱝ ᱢᱟᱜ ᱢᱚᱬᱮ ᱾
ᱦᱮᱸ ᱢᱟᱜ ᱢᱚᱬᱮ ᱾
ᱚ, ᱛᱟᱦᱚᱞᱮ ᱥᱚᱨᱦᱟᱭ ᱠᱚᱨᱮ ᱰᱟᱹᱝᱨᱤ ᱠᱚᱯᱮ ᱠᱷᱩᱱᱴᱟᱹᱣ ᱠᱚᱜᱮᱭᱟ ᱥᱮ ᱵᱟᱝ?
ᱦᱮᱸ ᱟᱞᱮ ᱥᱮᱫ ᱱᱚᱝᱠᱟ ᱫᱚᱢᱮ ᱠᱚ ᱠᱷᱩᱱᱴᱟᱹᱣ ᱠᱚ ᱜᱮᱭᱟ ᱥᱚᱨᱦᱟᱭ ᱨᱮᱦᱚᱸ, ᱥᱚᱨᱦᱟᱭ ᱦᱚᱸ ᱟᱞᱮ ᱥᱮᱫ ᱟᱫᱚ ᱦᱟᱸᱜ ᱚᱱᱠᱟ ᱞᱟᱹᱭ ᱫᱟ ᱛᱚ ᱢᱚᱬᱮ ᱥᱤᱧ ᱢᱚᱬᱮ ᱧᱤᱫᱟᱹ ᱟᱞᱮ ᱥᱮᱫ ᱫᱚ ᱦᱟᱸᱜ ᱚᱱᱠᱟ ᱚᱱᱠᱟ ᱜᱮ ᱦᱟᱸᱜ ᱦᱩᱭᱩᱜ ᱫᱚ ᱾ ᱢᱚᱬᱮ ᱥᱤᱧ ᱢᱚᱬᱮ ᱧᱤᱫᱟᱹ ᱾
ᱚ ᱾
ᱟᱨ ᱫᱚᱢᱮ ᱠᱚ ᱨᱟᱹᱥᱠᱟᱹᱭᱟ ᱥᱚᱨᱦᱟᱭ ᱨᱮᱦᱚᱸ ᱚᱱᱠᱟ ᱾ ᱯᱩᱭᱞᱩ ᱫᱤᱱ ᱦᱤᱞᱚᱜ ᱫᱚ ᱟᱫᱚ ᱦᱟᱸᱜ ᱚᱱᱠᱟ ᱮᱸ ᱟᱨᱠᱤ ᱩᱢ ᱱᱟᱲᱠᱟᱜ ᱟᱞᱮ ᱾ ᱛᱤᱠᱤ ᱥᱚᱵᱚᱫ ᱛᱟᱦᱮᱱᱟ, ᱩᱢ ᱱᱟᱲᱠᱟ ᱾ ᱛᱟᱨᱯᱚᱨᱮ ᱫᱚᱥᱟᱨ ᱫᱤᱱ ᱦᱚᱸ ᱚᱱᱠᱟ ᱜᱮ ᱟᱨᱚ
ᱚ, ᱛᱤᱱᱟᱹᱜ ᱠᱚᱯᱮ ᱛᱚᱞ ᱠᱚᱜᱮ ᱜᱮᱭᱟ ᱛᱟᱦᱚᱞᱮ ᱰᱟᱹᱝᱨᱤ?
ᱦᱮᱸ ᱰᱟᱹᱝᱨᱤ ᱦᱚᱸ ᱚᱱᱠᱟ ᱠᱷᱩᱱᱴᱟᱹᱣ ᱦᱩᱭᱩᱜ ᱜᱮᱭᱟ᱾
ᱵᱟ ᱛᱤᱱᱟᱹᱜ ᱯᱮ ᱛᱚᱞ ᱠᱚᱜᱮ ᱜᱮᱭᱟ?
ᱦᱮᱸ?
ᱛᱤᱱᱟᱹᱜ ᱯᱮ ᱛᱚᱞ ᱠᱚᱜᱮ ᱠᱮᱭᱟ ᱢᱟᱱᱮ ᱰᱟᱹᱝᱨᱤ?
ᱦᱮᱸ ᱰᱟᱹᱝᱨᱤ ᱫᱚ ᱱᱚᱝᱠᱟ ᱱᱮᱛᱟᱨ ᱢᱟᱛᱚ ᱧᱮᱞᱚᱜ ᱠᱟᱱᱟ ᱡᱮ ᱠᱩᱞᱦᱤ ᱠᱩᱞᱦᱤᱛᱮ ᱵᱟᱝ ᱛᱚᱞ ᱠᱟᱛᱮᱫ ᱱᱮᱛᱟᱨ ᱫᱚ ᱦᱟᱱᱮ ᱢᱤᱫᱴᱮᱱ ᱢᱟᱨᱟᱝ ᱜᱚᱰᱟ ᱨᱮ ᱟᱨᱠᱤ ᱠᱚ ᱛᱚᱞᱮᱫ ᱠᱚᱣᱟ᱾
ᱦᱩᱸ᱾
ᱱᱮᱛᱟᱨ ᱫᱚ ᱟᱹᱰᱤ, ᱠᱩᱫ ᱫᱤᱥᱚᱢ ᱨᱮᱜᱮ ᱚᱱᱠᱟ ᱧᱮᱞᱚᱜ ᱠᱟᱱᱟ ᱟᱛᱳ ᱫᱤᱥᱚᱢ ᱠᱚᱨᱮ ᱜᱮ᱾ ᱦᱮᱸ ᱟᱞᱮ ᱥᱮᱫ ᱫᱚ ᱦᱟᱸᱜ ᱟᱞᱮ ᱥᱮᱫ ᱦᱚᱸ ᱱᱮᱛᱟᱨ ᱫᱚ ᱦᱟᱸᱜ ᱚᱱᱠᱟ ᱠᱚ ᱠᱚᱨᱟᱣᱫᱟ᱾ ᱠᱟᱨᱚᱱ ᱦᱟᱸᱜ ᱱᱮᱛᱟᱨ ᱫᱚ ᱟᱸᱜ ᱟᱹᱛᱩ ᱟᱹᱛᱩ ᱛᱮ ᱜᱚᱴᱟ ᱜᱮ ᱦᱟᱸᱜ ᱦᱮᱸ ᱯᱤᱪ ᱵᱚᱱ ᱠᱚᱨᱟᱣ ᱠᱟᱫᱟ ᱛᱟ ᱞᱟᱹᱜᱤᱫ ᱛᱮ ᱟᱨᱠᱤ ᱫᱚᱢᱮ ᱞᱚᱥᱚᱫᱚᱜ ᱠᱟᱱᱟ, ᱥᱚᱨᱠᱟᱨ ᱴᱷᱮᱱ ᱵᱟᱱ ᱟᱨᱡᱤ ᱠᱟᱛ ᱛᱮ ᱦᱟᱱᱮ ᱵᱷᱟᱜᱮ ᱵᱷᱟᱜᱮ ᱯᱤᱪ ᱥᱚᱲᱚᱠ ᱠᱚᱵᱚᱱ ᱛᱮᱭᱟᱨ ᱠᱟᱫᱟ᱾
ᱟᱫᱚ ᱚᱱᱟᱛᱮ ᱟᱫᱚ ᱦᱟᱸᱜ ᱚᱸᱰᱮ ᱫᱷᱟᱵᱤᱡ ᱛᱚ ᱟᱨ ᱵᱟᱝ ᱜᱟᱱᱚᱜ ᱠᱟᱱᱟ ᱟᱫᱚ ᱚᱱᱟᱛᱮ ᱢᱤᱫᱴᱮᱡ ᱮᱸ ᱜᱚᱰᱟ ᱨᱮ ᱢᱟᱨᱟᱝ ᱧᱚᱜ ᱞᱟᱹᱴᱩ ᱧᱚᱜ ᱜᱚᱰᱟ ᱨᱮ, ᱚᱸᱰᱮ ᱪᱟᱞᱟᱣ ᱠᱟᱛᱮᱜ ᱚᱸᱰᱮ ᱠᱷᱩᱱᱴᱤ ᱠᱚ ᱵᱤᱫ ᱠᱟᱛᱮᱜ ᱚᱸᱰᱮ ᱜᱮᱠᱚ ᱛᱚᱞᱮᱫ ᱠᱚᱣᱟ ᱦᱟᱸᱜ ᱰᱟᱝᱨᱤ, ᱟᱫᱚ ᱚᱸᱰᱮ ᱜᱮ ᱦᱟᱸᱜ ᱠᱷᱩᱱᱴᱟᱹᱣ ᱦᱩᱭᱩᱜ ᱠᱟᱱᱟ ᱟᱨ ᱚᱸᱰᱮ ᱜᱮᱠᱚ ᱪᱟᱞᱟᱜ ᱛᱮ ᱟᱛᱩ ᱨᱮᱱ ᱦᱚᱲ ᱡᱚᱛᱚ ᱥᱟᱱᱟᱢ ᱠᱚ, ᱪᱟᱞᱟᱣ ᱠᱟᱛᱮ ᱛᱮ ᱟᱫᱚ ᱚᱸᱰᱮ ᱠᱚ ᱠᱷᱩᱱᱴᱟᱹᱣ ᱠᱚᱣᱟ ᱧᱮᱞᱟᱠᱩ ᱟᱨ ᱚᱸᱰᱮ ᱟᱨᱚ ᱠᱚ ᱮᱱᱮᱡ ᱥᱮᱨᱮᱧ ᱟᱠᱚ ᱟᱨ ᱚᱱᱠᱟ ᱜᱩᱞᱤ ᱜᱩᱞᱤ ᱛᱮᱠᱚ ᱮᱱᱮᱡ ᱤᱫᱤᱭᱟ ᱪᱮᱛᱟᱱ ᱠᱩᱞᱤ ᱞᱟᱛᱟᱨ ᱠᱩᱲᱤ᱾
ᱦᱩᱸ᱾
ᱱᱚᱝᱠᱟ᱾
ᱜᱟ ᱠᱟᱛᱮᱜ ᱜᱮ᱾
ᱟᱞᱮ ᱥᱮᱫ ᱫᱚ ᱯᱚᱨᱚᱵᱽ ᱠᱚᱨᱮ ᱱᱟᱜ ᱫᱚ ᱫᱚᱢᱮ ᱨᱟᱹᱥᱠᱟᱹ, ᱡᱷᱚᱛᱚ ᱯᱚᱨᱚᱵᱽ ᱜᱮ ᱟᱞᱮ ᱥᱮᱫ ᱫᱚ ᱵᱷᱟᱜᱤ ᱜᱮ ᱦᱩᱭᱩᱜ ᱜᱮᱭᱟ᱾
ᱫᱚᱢᱮ ᱠᱚ ᱨᱟᱹᱥᱠᱟᱹᱭᱟ ᱵᱟᱝ ᱢᱟᱱᱮ ᱪᱮ ᱢᱟᱱᱮ ᱨᱟᱹᱥᱠᱟᱹ ᱫᱚ ᱪᱮᱫ ᱛᱩᱢᱫᱟᱜ ᱴᱟᱢᱟᱠᱟ ᱟᱛᱮᱜ ᱠᱚ ᱨᱟᱹᱥᱠᱟᱹᱭ ᱜᱮᱭᱟ ᱥᱮ ᱵᱚᱠᱥ ᱢᱤᱭᱩᱡᱤᱠ ᱠᱚ?
ᱦᱮᱸ ᱱᱮᱛᱟᱨ ᱢᱟ ᱧᱮᱞᱚᱜ ᱠᱟᱱᱟ ᱚᱱᱠᱟ ᱡᱮ ᱱᱮᱛᱟᱨ ᱫᱚ ᱰᱤᱥ ᱠᱚ ᱰᱮᱱᱥ ᱡᱟᱦᱟᱸ ᱠᱚ ᱢᱮᱛᱟᱜ ᱠᱟᱱᱟ ᱰᱤᱥᱠᱳ ᱠᱚ ᱪᱟᱹᱞᱩᱭ ᱫᱟᱠᱚ᱾ ᱠᱤᱱᱛᱩ ᱟᱞᱮ ᱥᱮᱫ ᱫᱚ ᱚᱱᱠᱟ ᱫᱚ ᱦᱟᱸᱜ ᱩᱱᱟᱹᱜ ᱫᱚ ᱦᱟᱸᱜ ᱰᱟ ᱟᱣᱨᱤ ᱪᱟᱠᱟᱜ ᱪᱟᱞᱟᱜ-ᱟ᱾
ᱟᱞᱮ ᱥᱮᱫ ᱫᱚ ᱦᱟᱸᱜ ᱟᱨᱚ ᱚᱱᱠᱟ ᱵᱤᱨ ᱫᱤᱥᱚᱢ᱾ ᱛᱚ ᱟᱨ ᱵᱤᱨ ᱫᱤᱥᱚᱢ ᱫᱚ ᱦᱟᱸᱜ ᱩᱱᱟᱹᱜ ᱫᱚ ᱦᱟᱸᱜ ᱵᱟᱠᱚ ᱤᱭᱟᱹᱭᱮᱫᱟ ᱡᱮ ᱦᱮᱸ ᱵᱚᱠᱥ ᱛᱮᱠᱚ ᱤᱭᱟᱹᱭᱮᱫᱟ᱾ ᱱᱮᱛᱟᱨ ᱫᱚ ᱚᱱᱠᱟ ᱧᱮᱞᱚᱜ ᱠᱟᱱᱟ ᱡᱮ ᱥᱚᱦᱚᱨᱟᱭ ᱨᱮᱦᱚᱸ ᱡᱟᱞᱮ ᱨᱮ ᱟᱨᱠᱤ᱾ ᱫᱚᱢᱮ ᱠᱚ ᱡᱟᱞᱮ ᱨᱮᱦᱚᱸ ᱟᱨ ᱥᱚᱨᱦᱟᱭ ᱫᱤᱱ ᱦᱤᱞᱳᱜ ᱦᱚᱸ ᱧᱮᱞᱚᱜ ᱠᱟᱱᱟ ᱡᱮ ᱤᱭᱟᱹ ᱵᱚᱠᱥ ᱠᱚ ᱟᱹᱜᱩᱭᱫᱟ, ᱵᱟᱦᱟ ᱨᱮᱦᱚᱸ ᱧᱮᱞᱚᱜ ᱠᱟᱱᱟ ᱡᱮ ᱡᱟᱞᱮ ᱫᱤᱱ ᱦᱤᱞᱳᱜ ᱦᱚᱸ ᱵᱚᱠᱥ ᱠᱚ ᱟᱹᱜᱩᱭᱫᱟ᱾ᱸᱟᱨ ᱚᱱᱟ ᱛᱮᱠᱚ ᱮᱱᱮᱡ ᱥᱮᱨᱮᱧ ᱨᱟᱹᱥ ᱠᱟᱹ ᱡᱚᱱᱚᱜ ᱠᱟᱱᱟ ᱡᱟᱞᱮ ᱵᱚᱫᱚᱞ ᱛᱮ᱾ ᱟᱫᱚ ᱚᱱᱟ ᱫᱚ ᱥᱮ ᱚᱱᱟ ᱫᱚ ᱥᱟᱱᱛᱟᱲ ᱥᱚᱢᱟᱡᱽ ᱨᱮ ᱢᱤᱫᱴᱮᱱ ᱟᱹᱰᱤ ᱢᱟᱨᱟᱝ ᱦᱮᱸ ᱟᱨᱠᱤ ᱵᱷᱩᱞ ᱠᱟᱹᱢᱤ ᱦᱩᱭᱩᱜ ᱠᱟᱱ ᱛᱟᱵᱚᱱᱟ ᱥᱮ ᱵᱟᱝ᱾
ᱦᱮᱸ ᱢᱟᱝ ᱦᱮᱸ ᱢᱮᱱᱠᱷᱟᱱ᱾
ᱦᱩᱸ ᱡᱟᱦᱟᱸ ᱟᱵᱚᱣᱟᱜ ᱮᱸ ᱥᱚᱢᱟᱡ ᱨᱮᱱᱟᱜ ᱡᱟᱦᱟᱸ ᱱᱚᱣᱟ ᱟᱵᱚᱣᱟᱜ ᱤᱭᱟᱹ ᱨᱟᱹᱥᱠᱟᱹ ᱛᱟᱵᱚᱱ ᱚᱱᱟ ᱡᱟᱞᱮ ᱠᱚᱫᱚ ᱚᱱᱟ ᱵᱟᱝ ᱠᱟᱛᱮᱜ ᱟᱵᱚ ᱫᱚ ᱦᱟᱱᱮ ᱵᱚᱠᱥ ᱛᱮᱵᱚᱱ ᱮᱱᱮᱡ ᱠᱟᱱᱟ ᱡᱟᱞᱮ ᱦᱳᱞᱚᱜ᱾ ᱟᱵᱚᱣᱟᱜ ᱤᱭᱟᱹ ᱨᱮᱱᱟᱜ ᱫᱚ ᱡᱷᱚᱛᱚ ᱵᱚᱱ ᱦᱤᱲᱤᱧ ᱠᱟᱜ ᱠᱟᱱᱟ ᱡᱟᱦᱟᱸ ᱟᱵᱚᱣᱟᱜ ᱠᱟᱱᱟ᱾
ᱦᱮᱸ᱾
ᱛᱟᱦᱞᱮ ᱟᱯᱮᱥᱮᱫ ᱚᱱᱠᱟ ᱦᱩᱭᱩᱜᱭ ᱜᱮᱭᱟ ᱥᱮ ᱪᱮᱫ? ᱡᱮ ᱵᱚᱠᱥ ᱛᱮᱠᱟ ᱮᱱᱮᱡ ᱜᱮᱭᱟ ᱡᱟᱞᱮ ᱵᱚᱫᱚᱞ ᱛᱮ᱾
ᱵᱟᱝ ᱵᱟᱝ ᱟᱞᱮᱥᱮᱫ ᱚᱱᱠᱟ ᱪᱟᱹᱞᱩ ᱞᱮᱱ ᱜᱮᱭᱟ ᱡᱮ ᱴᱟᱢᱟᱠ ᱢᱩᱫᱟᱹ ᱵᱟᱯᱞᱟ ᱠᱷᱚᱱ ᱮᱦᱚᱵ ᱠᱟᱛᱮᱜ ᱵᱟᱦᱟ ᱥᱚᱦᱨᱟᱭ ᱵᱚᱠᱥ ᱟᱨ ᱢᱟᱱᱮ ᱜᱚᱴᱟ ᱜᱮ ᱟᱨᱠᱤ ᱚᱱᱠᱟ ᱠᱤᱪᱷᱩ ᱟᱹᱛᱩ ᱠᱚᱨᱮ ᱢᱮᱱᱟᱜ ᱠᱚ ᱛᱟᱞᱮᱭᱟ ᱢᱟᱱᱮ ᱮᱸᱜ ᱚᱞᱚᱜ ᱯᱟᱲᱦᱟᱜ ᱟᱢ ᱜᱤᱫᱽᱨᱟᱹ ᱠᱚ ᱟᱨ ᱪᱟᱹᱠᱨᱤ ᱵᱟᱹᱠᱨᱤ ᱦᱚᱲ ᱢᱮᱱᱟᱜ ᱠᱚᱣᱟ ᱦᱮᱸ ᱩᱱᱠᱩ ᱫᱚ ᱮᱸ ᱱᱚᱣᱟ ᱠᱚᱫᱚ ᱵᱟᱰᱟᱭ ᱜᱮᱭᱟ, ᱡᱮ ᱱᱚᱝᱠᱟ ᱵᱚᱠᱥ ᱢᱤᱭᱩᱡᱤᱠ ᱠᱚ ᱢᱟᱱᱮ ᱠᱚ ᱦᱮᱸ ᱛᱮ ᱨᱟᱹᱥᱠᱟᱹ ᱞᱮᱱᱠᱷᱟᱱ ᱢᱟ ᱟᱵᱚᱣᱟᱜ ᱡᱟᱦᱟᱸ ᱥᱟᱱᱛᱟᱲᱟᱜ ᱟᱨ ᱢᱟᱱᱮ ᱨᱟᱹᱭ ᱨᱤᱛ ᱢᱮᱱᱟᱜ ᱫᱚ ᱴᱟᱢᱟᱠ ᱛᱩᱢᱫᱟᱹᱜ ᱚᱱᱟ ᱟᱫ ᱪᱟᱵᱟᱜ ᱠᱟᱱ ᱛᱟᱵᱚᱱᱟ ᱚᱱᱟ ᱠᱷᱟᱹᱛᱤᱨ ᱛᱮ ᱴᱚᱴᱟᱞᱤ ᱠᱚ ᱚᱯᱷ ᱟᱠᱟᱫᱟ ᱵᱚᱠᱥ ᱢᱟᱤᱠ ᱠᱟᱛᱮ ᱫᱚ᱾ ᱚᱠᱚᱭ ᱠᱚᱭ ᱵᱟᱯᱞᱟ ᱠᱚᱨᱮᱫ ᱫᱚ ᱵᱚᱠᱥ ᱦᱚᱸ ᱵᱟᱝᱠᱚ ᱠᱚᱨᱟᱣ ᱜᱮᱭᱟ᱾
ᱦᱚᱸ ᱦᱮᱸ᱾
ᱛᱮ ᱜᱮ᱾
ᱟᱵᱚᱣᱟᱜ ᱱᱚᱣᱟ ᱟᱵᱚᱣᱟᱜ ᱥᱚᱢᱟᱡᱽ ᱨᱮᱱ ᱥᱟᱱᱛᱟᱲ ᱥᱮ ᱛᱚᱢᱮ ᱡᱷᱚᱛᱚ ᱤᱭᱟᱹ ᱫᱚ ᱨᱟᱭ ᱨᱤᱛ ᱫᱚ ᱪᱟᱵᱟᱜ ᱠᱟᱱᱟ, ᱠᱤ ᱱᱤᱛᱟᱨ ᱫᱚ ᱵᱚᱠᱥ ᱛᱮᱜᱮ ᱠᱚ ᱮᱱᱮᱡ ᱠᱟᱱᱟ᱾
ᱦᱮᱸ ᱵᱟᱠᱷᱟᱱ᱾
ᱦᱩᱸ᱾
ᱛᱟᱦᱚᱞᱮ ᱥᱟᱱᱛᱟᱲᱟᱜ ᱩᱯᱨᱩᱢ ᱜᱮ ᱚᱠᱟᱨᱮ ᱛᱟᱦᱮᱱᱟ, ᱡᱷᱚᱛᱚ ᱜᱮᱛᱚ
ᱦᱩᱸ᱾
ᱛᱟᱦᱞᱮ ᱟᱯᱮ ᱥᱮᱫ ᱟᱨᱚ ᱚᱱᱠᱟ ᱯᱚᱨᱚᱵᱽ ᱠᱚᱫᱚ ᱯᱟᱛᱟ ᱠᱚᱫᱚ ᱦᱩᱭᱩᱜ ᱜᱮᱭᱟ ᱥᱮ ᱵᱟᱝ? ᱚᱱᱟ ᱡᱟᱦᱟᱸ ᱯᱟᱛᱟ ᱠᱚ ᱢᱮᱛᱟᱜ ᱠᱟᱱᱟ᱾
ᱦᱮᱸ ᱦᱮᱸ ᱦᱩᱭᱩᱜ ᱜᱮᱭᱟ ᱚᱱᱟ ᱢᱟ ᱟᱞᱮ ᱟᱞᱮᱥᱮᱫ ᱢᱟᱱᱮ ᱯᱚᱭᱞᱟ ᱦᱮᱸ ᱯᱚᱭᱞᱟ ᱵᱟᱹᱭᱥᱟᱹᱠᱷ ᱨᱮ ᱦᱩᱭᱩᱜ ᱜᱮᱭᱟ᱾
ᱚ ᱯᱚᱭᱞᱟ ᱵᱟᱹᱭᱥᱟᱹᱠᱷ ᱨᱮ ᱪᱮᱫ ᱞᱮᱠᱟ ᱯᱮ ᱨᱟᱹᱥᱠᱟᱹᱭ ᱜᱮᱭᱟ? ᱪᱮᱫ ᱠᱚ ᱦᱩᱭᱩᱜ ᱜᱮᱭᱟ ᱚᱱᱟ ᱯᱚᱭᱞᱟ ᱵᱟᱹᱭᱥᱟᱹᱠᱷ ᱵᱟᱨᱮᱛᱮ ᱠᱟᱹᱴᱤᱡ ᱮᱢ ᱞᱟᱹᱭ ᱞᱮᱠᱷᱟᱱ ᱵᱷᱟᱹᱜᱮ ᱠᱚᱜᱼᱟ᱾
ᱮᱸ ᱯᱚᱭᱞᱟ ᱵᱟᱹᱭᱥᱟᱠᱷ ᱵᱟᱨᱮ ᱛᱮᱫᱚ ᱚᱱᱮ ᱛᱚ, ᱢᱤᱫᱴᱟᱝ ᱰᱟᱺᱦᱤ ᱢᱮᱱᱟᱜ ᱛᱟᱞᱮᱭᱟ ᱛᱩ ᱨᱮ ᱚᱱᱟ ᱰᱟᱦᱤ ᱨᱮ ᱛᱟ ᱮᱱᱮᱡ ᱢᱟ ᱦᱩᱭᱩᱜ ᱠᱟᱱ ᱜᱮᱭᱟ ᱡᱮᱦᱮᱛᱩ ᱯᱚᱭᱞᱟ ᱵᱟᱹᱭᱥᱟᱹᱠᱷ ᱢᱟᱱᱮ ᱯᱟᱛᱟ ᱯᱟᱛᱟ ᱢᱟ ᱦᱩᱭᱩᱜ ᱚᱱᱟ ᱥᱟᱶ ᱥᱟᱶᱛᱮ ᱜᱟᱭᱟᱱ ᱠᱚ ᱛᱟᱯᱚᱨᱮ ᱡᱩᱫᱤ ᱡᱟᱦᱟᱱᱟᱜ ᱢᱟᱱᱮ ᱡᱮ ᱟᱹᱜᱩ ᱵᱩᱡᱷᱟᱹᱣ ᱚᱨᱠᱮᱥᱴᱟᱨ ᱠᱚ, ᱟᱨ ᱵᱟᱠᱷᱟᱱ ᱜᱟᱭᱟᱱ ᱜᱮ ᱵᱮᱥᱤᱨ ᱵᱷᱟᱜᱽ ᱠᱚᱨᱟᱣ ᱦᱩᱭᱩᱜ ᱜᱮᱭᱟ ᱟᱨᱠᱤ᱾ ᱡᱮᱢᱚᱱ ᱥᱟᱱᱛᱟᱲᱟᱜ ᱜᱟᱭᱟᱱ ᱢᱟ ᱱᱮᱛᱟᱨ ᱢᱟ ᱫᱚᱢᱮ ᱠᱚ ᱪᱚᱭ ᱫᱟ ᱚᱱᱟ ᱜᱟᱭᱟᱱ ᱠᱚᱜᱮᱞᱮ ᱠᱚᱨᱟᱣ ᱪᱟᱹᱭ ᱜᱮᱭᱟ ᱵᱮᱥᱤ ᱟᱨ ᱯᱟᱛᱟ ᱮᱱᱮᱡ ᱢᱟ ᱛᱟᱦᱮᱱ ᱠᱟᱱ ᱜᱮᱭᱟ᱾
ᱯᱟᱛᱟ ᱮᱱᱮᱡ ᱫᱚ ᱛᱟᱦᱮᱱ ᱜᱮᱭᱟ ᱵᱟᱝ, ᱟᱫᱚ ᱚᱱᱟ ᱠᱚᱫᱚ ᱛᱚ ᱠᱚᱢᱯᱤᱴᱮᱥᱚᱱ ᱯᱮ ᱫᱚᱦᱚ ᱠᱟᱜᱼᱟ ᱥᱮ ᱪᱮᱫ ᱞᱮᱠᱟ ᱯᱮ ᱫᱚᱦᱚ ᱠᱟᱜᱼᱟ?
ᱯᱤᱴᱤᱥᱮᱱ ᱮ ᱫᱚᱦᱚ ᱠᱟᱜ ᱜᱮᱭᱟ᱾ ᱠᱚᱢᱯᱤᱴᱤᱥᱮᱱ ᱢᱮᱸ ᱛᱮ ᱦᱮᱸ ᱦᱚᱲᱚᱜ ᱜᱮᱭᱟ ᱠᱚ᱾ ᱱᱮᱛᱟᱨ ᱢᱟ ᱡᱟᱦᱟᱸ ᱡᱤᱱᱤᱥ ᱜᱮ ᱠᱚᱢᱯᱤᱴᱤᱥᱮᱱ ᱵᱟᱢ ᱫᱚᱦᱚ ᱞᱮᱱᱠᱷᱟᱱ ᱢᱟᱱᱮ ᱦᱮᱡ ᱜᱮ ᱵᱟᱝ ᱠᱚ ᱦᱤᱡᱩᱜᱼᱟ᱾
ᱦᱮᱸ ᱱᱮᱛᱟᱨ ᱢᱟᱛᱚ ᱠᱚᱢᱯᱤᱴᱤᱥᱚᱱ ᱵᱟᱢ ᱫᱚᱦᱚ ᱠᱟᱱ ᱵᱟᱝ ᱦᱤᱡᱩᱜᱼᱟ, ᱥᱩᱫᱷᱩ ᱨᱟᱹᱥᱠᱟᱹ ᱞᱟᱹᱜᱤᱫ ᱛᱚ ᱦᱚᱲ ᱫᱚ ᱩᱱ ᱥᱟᱺᱜᱤᱧ ᱠᱷᱚᱱ ᱫᱚ ᱵᱟᱠᱚ ᱦᱤᱡᱩᱜᱼᱟ᱾
ᱦᱩᱸ, ᱞᱟᱦᱟ ᱛᱮ ᱞᱮᱠᱟ ᱫᱚ ᱵᱟᱝ ᱛᱚ ᱦᱟᱱᱮ ᱨᱟᱹᱥᱠᱟᱹ ᱞᱟᱹᱜᱤᱫ ᱦᱟᱱᱮ ᱟᱹᱰᱤ ᱥᱟᱹᱜᱤᱧ ᱥᱟᱹᱜᱤᱧ ᱠᱷᱚᱱ ᱠᱚ ᱦᱤᱡᱩᱜ ᱠᱟᱱ ᱛᱟᱦᱮᱸᱫ᱾
ᱦᱮᱸ ᱦᱮᱸ ᱦᱮᱸ ᱱᱮᱛᱟᱨ ᱫᱚ ᱚᱱᱠᱟ ᱫᱚ ᱵᱟᱝ ᱱᱮᱛᱟᱨ ᱫᱚ ᱴᱟᱠᱟ ᱪᱷᱟᱲᱟ ᱪᱮᱫ ᱜᱮ ᱵᱟᱝ ᱦᱳᱭᱳᱜ ᱠᱟᱱᱟ᱾ ᱴᱟᱠᱟ ᱡᱩᱫᱤᱢ ᱜᱤᱲᱤᱭᱟ ᱛᱟᱦᱞᱮ ᱠᱚ ᱦᱤᱡᱩᱜᱼᱟ᱾
ᱚᱸ᱾
ᱛᱟᱯᱮ ᱥᱮᱫ ᱫᱚ ᱦᱩᱭᱩᱜ ᱜᱮᱭᱟ ᱥᱮ ᱵᱟᱝ ᱛᱟᱦᱞᱮ?
ᱦᱮᱸ ᱟᱞᱮ ᱥᱮᱫ ᱦᱚᱸ ᱚᱱᱠᱟ ᱯᱟᱛᱟ ᱯᱚᱨᱚᱵᱽ ᱫᱚ ᱴᱷᱤᱠ ᱮᱠᱴᱟ ᱫᱚ ᱦᱟᱸᱜ ᱵᱟᱝ ᱦᱩᱭᱩᱜ ᱜᱮᱭᱟ ᱟᱞᱮ ᱥᱮᱫ ᱫᱚ᱾ ᱟᱞᱮ ᱫᱚ ᱚᱱᱠᱟ ᱥᱟᱹᱜᱤᱧ ᱥᱟᱹᱜᱤᱧ ᱚᱱᱠᱟ ᱤᱭᱟᱹ ᱯᱟᱛᱟ ᱧᱮᱞ ᱠᱚᱜᱮ ᱪᱟᱞᱟᱣ ᱦᱩᱭ ᱟᱠᱟᱱᱟ᱾ ᱚᱱᱟ ᱡᱟᱦᱟᱸ ᱵᱩᱨᱩ ᱯᱟᱛᱟ ᱠᱚᱠᱚ ᱢᱮᱛᱟᱜ ᱠᱟᱱᱟ ᱟᱨ ᱪᱟᱠᱚᱞᱫᱟᱲᱤ ᱯᱟᱛᱟ ᱠᱚ ᱚᱱᱟ ᱠᱚ ᱜᱮ ᱪᱟᱞᱟᱣ ᱵᱟᱲᱟ ᱫᱚ ᱦᱩᱭ ᱠᱟᱱᱟ᱾ ᱛᱟᱦᱞᱮ ᱚᱱᱛᱮ ᱫᱚ ᱧᱮᱞ ᱵᱟᱲᱟ ᱦᱩᱭ ᱟᱠᱟᱱᱟ ᱥᱮ ᱵᱟᱝ ᱵᱩᱨᱩ ᱯᱟᱛᱟ ᱪᱟᱠᱚᱞ ᱛᱟᱹᱲᱤ?
ᱵᱟᱝ ᱵᱟᱝ ᱪᱟᱞᱟᱣ ᱦᱩᱭ ᱠᱟᱱ ᱜᱮᱭᱟ ᱚᱱᱛᱮ ᱫᱚ᱾
ᱚ ᱦᱮᱸ ᱚᱱᱟ ᱵᱩᱨᱩ ᱯᱟᱛᱟ ᱨᱮᱦᱚᱸ ᱦᱚᱸᱜᱼᱚᱭ ᱥᱮᱫᱤᱱ ᱛᱚ ᱦᱩᱭᱱᱟ᱾ ᱚᱱᱟ ᱵᱩᱨᱩ ᱯᱟᱛᱟ ᱨᱮ ᱪᱟᱞᱟᱣ ᱦᱩᱭ ᱞᱮᱱᱟ ᱚᱱᱠᱟ ᱢᱟᱱᱮ ᱟᱹᱛᱩ ᱨᱮᱱ ᱦᱚᱲ ᱠᱚ ᱢᱤᱫᱴᱮᱡ ᱜᱟᱹᱰᱤ ᱠᱚ ᱵᱷᱟᱲᱟ ᱠᱮᱫᱟ ᱟᱫᱚ ᱚᱱᱟ ᱜᱟᱹᱰᱤ ᱛᱮᱜᱮ ᱞᱮ ᱪᱟᱞᱟᱣ ᱮᱱᱟ᱾ ᱵᱟᱥᱛᱮ ᱟᱨᱠᱤ, ᱟ ᱫᱚᱢᱮ ᱩᱥᱛᱟᱹᱨ ᱦᱚᱲ ᱠᱚ ᱪᱟᱞᱟᱜᱼᱟ ᱛᱚ ᱟᱫᱚ ᱚᱱᱠᱟ ᱵᱟᱥ ᱵᱷᱟᱲᱟ ᱠᱟᱛᱮ ᱪᱟᱞᱟᱣ ᱞᱮᱠᱷᱟᱡ ᱫᱚ ᱟᱨᱠᱤ ᱠᱚᱢ ᱠᱷᱚᱨᱚᱪᱚᱜᱼᱟ᱾
ᱦᱮᱸ, ᱵᱟᱝ ᱢᱟ ᱠᱚ ᱞᱟᱹᱭᱟ ᱥᱮ ᱪᱮᱫ? ᱮᱸ ᱪᱟᱠᱚᱞᱛᱟᱲᱤ ᱯᱟᱛᱟ ᱢᱟ ᱠᱩᱲᱤ ᱜᱤᱫᱽᱨᱟᱹ ᱠᱚ ᱵᱟᱝ ᱠᱚ ᱪᱟᱞᱟᱣ ᱞᱮᱱᱠᱷᱟᱱ ᱥᱮ ᱪᱮᱫ ᱠᱩᱞᱤ ᱠᱩᱲᱤ ᱜᱤᱫᱽᱨᱟᱹ ᱵᱟᱝᱠᱚ ᱞᱮᱠᱷᱟᱜ-ᱟ᱾
ᱦᱮᱸ ᱪᱟᱠᱚᱞᱛᱟᱲᱤ ᱯᱟᱛᱟ ᱫᱚ ᱚᱱᱠᱟ ᱠᱚ ᱞᱟᱹᱭᱟ ᱛᱚ ᱟᱨᱚ ᱠᱚᱲᱟ ᱜᱤᱫᱽᱨᱟᱹ ᱫᱚᱠᱚ ᱞᱟᱹᱭᱟ ᱟᱡᱚᱫᱤᱭᱟᱹ ᱵᱩᱨᱩ ᱥᱮᱸᱫᱽᱨᱟ ᱪᱟᱞᱟᱣ ᱞᱮᱠᱷᱟᱡ ᱫᱚ ᱠᱚᱲᱟ ᱜᱤᱫᱽᱨᱟᱹ ᱫᱚ ᱵᱟᱝ ᱪᱟᱞᱟᱣ ᱞᱮᱠᱷᱟᱡ ᱫᱚ ᱟᱨᱠᱤ ᱵᱟᱠᱚ ᱥᱟᱵᱚᱜᱼᱟ ᱟᱨᱠᱤ ᱞᱮᱠᱷᱟ ᱛᱮ᱾ ᱛᱟᱞᱦᱮ ᱟᱡᱚᱫᱤᱭᱟᱹ ᱵᱩᱨᱩ ᱫᱚ ᱥᱮᱸᱫᱽᱨᱟ ᱫᱚ ᱪᱟᱞᱟᱣ ᱵᱟᱲᱟ ᱦᱩᱭ ᱠᱟᱱᱟ ᱥᱮ ᱵᱟᱝ?
ᱪᱟᱞᱟᱣ ᱵᱟᱲᱟ ᱫᱚ ᱥᱮᱸᱫᱽᱨᱟ ᱫᱚ ᱵᱟᱝ ᱪᱟᱞᱟᱣ ᱵᱟᱲᱟ ᱦᱩᱭ ᱟᱠᱟᱱᱟ, ᱟᱡᱚᱫᱤᱭᱟᱹ ᱵᱩᱨᱩ ᱨᱮᱫᱚ ᱪᱟᱞᱟᱣ ᱦᱩᱭ ᱠᱟᱱ ᱜᱮᱭᱟ᱾ ᱟᱫᱚ ᱥᱮᱸᱫᱽᱨᱟ ᱧᱩᱛᱩᱢ ᱠᱟᱛᱮᱫ ᱫᱚ ᱵᱟᱝ ᱪᱟᱞᱟᱣ ᱦᱩᱭ ᱟᱠᱟᱱ ᱜᱮᱭᱟ ᱟᱨᱠᱤ, ᱚᱱᱟ ᱫᱟᱬᱟ ᱧᱩᱛᱩᱢ ᱛᱮ ᱪᱟᱞᱟᱣ ᱵᱟᱲᱟ ᱦᱩᱭ ᱠᱟᱱᱟ᱾ ᱟᱫᱚ ᱡᱟᱦᱟᱸ ᱫᱷᱟᱨᱮ ᱠᱚ ᱮᱸ ᱥᱮᱸᱫᱽᱨᱟᱭ ᱟᱨᱠᱤ ᱡᱮᱢᱚᱱ ᱠᱚ ᱞᱟᱹᱭᱟ ᱥᱩᱛᱟᱹᱱ ᱴᱟᱺᱰᱤ ᱦᱮᱸ ᱥᱮ, ᱚᱱᱟ ᱫᱷᱟᱨᱮ ᱫᱚ ᱵᱟᱝ ᱪᱟᱞᱟᱣ ᱦᱩᱭ ᱡᱟᱦᱟᱸ ᱟᱨᱠᱤ ᱫᱟᱲᱟᱱ ᱪᱟᱞᱟᱣ ᱠᱟᱛᱮ ᱚᱱᱟ ᱫᱷᱟᱨᱮ ᱫᱮ ᱠᱟᱹᱴᱤᱡ ᱫᱚ ᱮᱸ ᱱᱮᱛᱟᱨ ᱢᱟ ᱫᱚᱢᱮ ᱵᱤᱨ ᱟᱠᱟᱱ᱾
ᱦᱩᱸ ᱦᱩᱸ᱾
ᱛᱮ ᱚᱱᱟ ᱫᱷᱟᱨᱮ ᱨᱮᱫᱚ ᱵᱟᱝ ᱪᱟᱞᱟᱣ ᱦᱩᱭ ᱞᱮᱱᱟ᱾
ᱚ᱾ ᱟᱞᱮ ᱦᱚᱸ ᱚᱱᱠᱟ ᱪᱟᱠᱚᱞᱛᱟᱲᱤ ᱯᱟᱛᱟ ᱫᱚ ᱪᱟᱞᱟᱣ ᱦᱩᱭ ᱟᱠᱟᱱᱟ᱾ ᱟᱫᱚ ᱫᱚᱢᱮ ᱵᱷᱤᱲᱚᱜᱼᱟ ᱛᱚ ᱪᱟᱠᱚᱞᱛᱟᱲᱤ ᱨᱮᱦᱚᱸ ᱚᱱᱠᱟ ᱧᱮᱞ ᱛᱮᱦᱚᱸ ᱚᱱᱠᱟ ᱵᱟᱢ ᱤᱭᱟᱹ ᱫᱟᱲᱮᱭᱟᱜᱼᱟ ᱫᱚᱢᱮ ᱦᱚᱲ ᱱᱮᱥ ᱱᱮᱥ ᱪᱟᱞᱟᱣ ᱞᱮᱱᱟ ᱦᱟᱜ᱾
ᱦᱳᱭ᱾
ᱟᱨ ᱵᱩᱨᱩ ᱯᱟᱛᱟ ᱦᱚᱸ ᱚᱱᱠᱟ ᱪᱟᱞᱟᱣ ᱠᱟᱛᱮ ᱦᱚᱸ ᱵᱩᱨᱩ ᱯᱟᱛᱟ ᱫᱚ ᱟᱫᱚ ᱚᱱᱠᱟ ᱯᱩᱡᱟᱹ ᱠᱚ ᱮᱢ ᱵᱟᱲᱟᱭ ᱦᱩᱭᱩᱜᱼᱟ ᱛᱚ᱾ ᱚᱸᱰᱮ ᱜᱮ ᱛᱩᱯᱩᱱ ᱦᱩᱭᱩᱜᱼᱟ᱾ ᱟᱨᱠᱤ ᱚᱸᱰᱮ ᱡᱷᱟᱨᱱᱟ ᱫᱟᱜ ᱟᱬᱜᱚᱱᱟ ᱪᱮᱛᱟᱱ ᱠᱷᱚᱱ ᱚᱸᱰᱮ ᱜᱮ ᱛᱩᱯᱩᱱᱟ ᱠᱚ ᱡᱚᱛᱚ ᱠᱤᱪᱷᱩ ᱜᱮ ᱚᱸᱰᱮ ᱜᱮᱪᱷᱩ ᱜᱮ ᱧᱟᱢᱚᱜᱼᱟ ᱪᱮᱫ ᱠᱚᱢ ᱤᱫᱤᱭᱟ ᱫᱷᱩᱯ ᱥᱤᱸᱫᱩᱨ ᱡᱷᱚᱛᱚ ᱰᱟᱹᱞᱤᱡ ᱠᱚ ᱡᱷᱚ ᱛᱚ ᱜᱮ ᱚᱸᱰᱮ ᱧᱟᱢᱚᱜᱼᱟ᱾ ᱯᱩᱡᱟᱹᱭᱟᱢ ᱚᱸᱰᱮ ᱟᱨᱚ ᱵᱟᱨ ᱫᱤᱱ ᱠᱟ ᱫᱮᱡᱚᱜ ᱛᱮᱜᱮ ᱛᱚ ᱟᱹᱰᱤ ᱢᱤᱫ ᱫᱤᱱ ᱫᱚ ᱞᱟᱜᱟᱣ ᱢᱮᱜᱮᱭᱟ᱾ ᱫᱮᱡᱚᱜᱼᱟᱢ ᱫᱤᱱᱟ ᱟᱲᱜᱚᱱᱟ ᱯᱩᱡᱭᱟᱟᱢ ᱛᱟᱦᱠᱮ ᱚᱸᱰᱮ ᱜᱮ ᱵᱟᱨᱥᱤᱧ ᱯᱮ ᱢᱟᱦᱟ ᱨᱮᱞᱮ ᱛᱟᱦᱮᱸᱭᱮᱱᱟ ᱛᱟᱨᱯᱚᱨᱮ ᱟᱫᱚᱞᱮ ᱦᱮᱡ ᱱᱟᱞᱮ᱾
ᱦᱮ ᱪᱮ ᱢᱤᱫ ᱫᱤᱱ ᱛᱮᱫᱚ ᱵᱟᱝ ᱜᱟᱱᱚᱜᱼᱟ᱾
ᱵᱟᱝ ᱜᱟᱱᱚᱜᱼᱟ ᱢᱤᱫ ᱫᱤᱱ ᱛᱮᱫᱚ ᱚᱱᱠᱟ ᱟᱨᱠᱤ ᱵᱩᱨᱩ ᱫᱮᱡᱚᱜ ᱦᱩᱭᱩᱜᱼᱟ᱾ ᱟᱨ ᱢᱤᱫ ᱫᱤᱱ ᱟᱨ ᱦᱟᱸᱜ ᱱᱟᱭᱤᱴ ᱱᱚᱰᱮ ᱦᱟᱸᱜ ᱧᱤᱫᱟᱹ ᱵᱮᱲᱟᱢ ᱫᱮᱡᱚᱜ ᱠᱟᱱᱟ ᱦᱟᱸᱜ ᱜᱟᱹᱰᱤ ᱛᱮ᱾
ᱦᱮᱸ ᱛᱟᱦᱚᱞᱮ ᱵᱩᱨᱩ ᱵᱚᱸᱜᱟ ᱫᱚ ᱛᱤᱱ ᱫᱤᱱ ᱦᱩᱭᱩᱜᱼᱟ ᱵᱟᱨ ᱫᱤᱱ ᱛᱤᱱᱟᱹᱜ ᱫᱤᱱ ᱦᱩᱭᱩᱜᱼᱟ?
ᱵᱩᱨᱩ ᱵᱚᱸᱜᱟ ᱫᱚ ᱚᱱᱠᱟ ᱯᱮ ᱫᱤᱱ ᱫᱷᱚᱨᱮ ᱜᱮ ᱦᱩᱭᱩᱜ ᱜᱮᱭᱟ᱾
ᱞᱮᱥᱟᱲᱦᱮᱫ ᱚᱱᱠᱟ ᱯᱚᱨᱚᱵᱽ ᱦᱩᱭᱩᱜ ᱜᱮᱭᱟ᱾ ᱟᱨ ᱫᱚᱢᱮ ᱦᱚᱲ ᱫᱚᱢᱮ ᱦᱚᱲ ᱱᱮᱥ ᱢᱟᱛᱚ ᱟᱨᱚ ᱫᱚᱢᱮᱭ ᱫᱟᱜ ᱞᱮᱫᱟ᱾ ᱫᱚᱢᱮ ᱫᱟᱜ ᱟᱨ ᱞᱟᱛᱟᱨ ᱨᱮᱢᱟ ᱥᱩᱫᱩ ᱞᱚᱥᱚᱫ ᱟᱨ ᱜᱟᱹᱰᱤ ᱠᱚ ᱛᱤᱸᱜᱩ ᱟᱠᱟᱫᱟ ᱜᱟᱹᱰᱤ ᱜᱮᱨᱮᱡ ᱨᱮ᱾
ᱦᱩᱸ᱾
ᱚᱱᱠᱟ ᱫᱚᱢᱮ ᱞᱚᱥᱚᱫ ᱟᱫᱚ ᱚᱱᱠᱟ ᱪᱟᱞᱟ ᱦᱩᱭ ᱟᱠᱟᱱᱟ ᱟᱫᱚ ᱧᱮᱞ ᱜᱮᱛᱮ ᱦᱩᱭᱩᱜᱼᱟ ᱵᱩᱨᱩ ᱫᱚ᱾
ᱦᱮᱸ᱾ ᱵᱩᱨᱩ ᱵᱚᱸᱜᱟ ᱧᱮᱞᱮᱢ ᱪᱟᱞᱟᱜᱼᱟ ᱡᱚᱫᱤ ᱵᱩᱨᱩ ᱜᱮ ᱵᱟᱢ ᱧᱮᱞᱟ ᱛᱚ ᱠᱤ ᱜᱟᱱᱚᱜᱼᱟ᱾
ᱦᱩᱸ᱾
ᱛᱟᱦᱚᱞᱮ ᱛᱮᱦᱤᱧ ᱫᱚᱭ ᱫᱟᱜ ᱞᱮᱫᱟ ᱥᱮ ᱵᱟᱝ ᱛᱟᱞᱮ ᱟᱯᱮ ᱥᱮᱫ ᱫᱚ?
ᱟᱞᱮ ᱥᱮᱫ ᱦᱮᱸ ᱫᱟᱜ ᱫᱚᱭ ᱫᱟᱜ ᱠᱟᱜ ᱜᱮᱭᱟ ᱛᱤᱠᱤᱱ ᱵᱮᱲᱟ ᱫᱚ᱾
ᱦᱟᱸ᱾
ᱟᱫᱚ ᱱᱤᱛ ᱫᱚ ᱦᱟᱸᱜ ᱠᱟᱹᱴᱤᱡ ᱠᱟᱹᱴᱤᱡ ᱮ ᱨᱤᱢᱤᱞ ᱠᱟᱫᱟ ᱦᱟᱸᱜ ᱟᱫᱚ ᱦᱟᱜ ᱫᱟᱜᱟᱭ ᱥᱮ ᱵᱟᱝ ᱦᱟᱸᱜ᱾
ᱚᱻ
ᱚᱱᱠᱟ ᱫᱟᱜ ᱦᱚᱸᱭ ᱫᱟᱜ ᱟᱵᱚᱱ ᱠᱟᱱᱟ ᱟᱨ ᱴᱷᱤᱠ ᱢᱚᱛᱚ ᱦᱚᱸ ᱵᱟᱭ ᱫᱟᱜ ᱟᱵᱚᱱ ᱠᱟᱱᱟ ᱵᱮᱥ ᱴᱷᱤᱠᱫᱚ᱾
ᱦᱩᱸ᱾ ᱛᱚ ᱚᱱᱟ ᱜᱮ ᱱᱤᱛᱳᱜ ᱢᱟ ᱟᱞᱮ ᱥᱮᱫ ᱢᱟᱭ ᱫᱟᱜ ᱢᱟᱭ ᱫᱟᱜ ᱢᱮ ᱫᱚᱢᱮᱜ ᱜᱮ ᱥᱤᱧ ᱢᱟᱱᱮ ᱯᱨᱟᱭ ᱜᱮ ᱯᱨᱚᱛᱤᱫᱤᱱ ᱜᱮ᱾ ᱟᱫᱚ ᱚᱱᱟ ᱜᱮᱼᱼ ᱪᱤᱱᱛᱟᱹ ᱦᱩᱭᱩᱜ ᱠᱟᱱᱟ ᱟᱨᱠᱤ ᱱᱤᱛᱚᱜ ᱢᱟ ᱫᱤᱱᱜᱮ ᱫᱟᱜ ᱮᱜ ᱡᱚᱠᱷᱚᱱ ᱢᱟ ᱠᱟᱹᱴᱤᱡᱼᱼ ᱛᱚᱞᱟ ᱢᱟᱱᱮ ᱦᱩᱲᱩ ᱠᱚ ᱟᱨᱠᱤ ᱡᱚᱠᱷᱚᱱ ᱨᱚᱦᱚᱭ ᱦᱟᱨᱟᱜ ᱦᱟᱨᱟ ᱛᱚᱠᱷᱚᱱ ᱢᱟ ᱡᱩᱫᱤ ᱵᱟᱭ ᱫᱟᱜᱼᱟ ᱫᱚᱢᱮ ᱥᱤᱛᱩᱝ ᱟᱭᱼᱼ ᱠᱷᱮᱛ ᱵᱟᱹᱭᱦᱟᱹᱲ ᱠᱚᱨᱮᱱᱟᱜ ᱫᱟᱜ ᱢᱟ ᱦᱮᱸ ᱡᱚᱛᱚ ᱜᱚᱡ ᱪᱟᱵᱟᱜᱼᱟ᱾
ᱜᱟᱹᱰᱭᱟᱹ ᱠᱚᱨᱮ ᱦᱚᱸ ᱫᱟᱜ ᱛᱤᱱ ᱫᱤᱱ ᱛᱟᱦᱮᱱᱟ ᱜᱟᱹᱰᱭᱟᱹ ᱜᱟᱰᱟ ᱠᱚᱨᱮ᱾ ᱡᱚᱛᱚ ᱛᱚ ᱟᱸᱡᱮᱫ ᱪᱟᱵᱟᱜᱼᱟ ᱦᱟᱜ᱾
ᱦᱮᱸ ᱟᱨᱦᱚ ᱚᱱᱠᱟ ᱥᱤᱛᱩᱝ ᱞᱮᱠᱷᱟᱡ ᱫᱚ ᱦᱟᱜ ᱟᱫᱚ ᱦᱟᱜ ᱜᱟᱰᱟ ᱠᱚᱨᱮ ᱫᱟᱜ ᱫᱟᱜ ᱟᱫᱚ ᱟᱸᱡᱮᱫ ᱪᱟᱞᱟᱜᱼᱟ ᱫᱟᱜ ᱵᱟᱭ ᱫᱟᱜ ᱤᱫᱤ ᱞᱮᱠᱷᱷᱟᱡ ᱫᱚ᱾
ᱦᱳᱭ᱾
ᱟᱯᱮᱥᱮᱫ ᱛᱟᱦᱚᱞᱮ ᱜᱟᱰᱟ ᱠᱚᱫᱚ ᱢᱮᱱᱟᱜ ᱜᱮᱭᱟ ᱜᱟᱰᱟ ᱠᱚ?
ᱦᱮᱸᱻ ᱢᱮᱱᱟᱜ ᱠᱟᱜ ᱜᱮᱭᱟ ᱜᱟᱰᱟ ᱠᱚ ᱯᱩᱠᱷᱨᱤ ᱠᱚ ᱡᱷᱚᱛᱚ ᱜᱮ᱾
ᱚᱱᱠᱟ ᱫᱟᱜ ᱠᱚᱨᱮᱱᱟᱜ ᱫᱚ ᱚᱵᱷᱟᱵᱽ ᱫᱚ ᱵᱟᱹᱱᱩᱜᱼᱟ᱾ ᱵᱟᱭᱪᱟᱱᱥ ᱡᱩᱫᱤ ᱥᱤ ᱥᱤᱛᱩᱝ ᱫᱤᱱ ᱟᱨᱠᱤ ᱢᱟᱱᱮ ᱤᱱᱟᱹᱜ ᱤᱱᱟᱹᱜ ᱠᱷᱮᱛ ᱠᱚᱨᱮᱱᱟᱜ ᱫᱟᱜ ᱥᱟᱶᱛᱮ ᱛᱩᱯᱩᱱ ᱠᱚ ᱦᱮᱸᱥᱮ ᱱᱤᱡᱮᱨᱟᱜ ᱛᱟᱦᱚᱞᱮ ᱟᱫᱚ ᱤᱱᱟᱹᱜ ᱠᱤ ᱥᱚᱢᱵᱷᱚᱵ᱾ ᱠᱚᱜ-ᱟ ᱱᱚᱛᱮ ᱠᱷᱮᱛ ᱠᱚ ᱨᱮᱱᱟᱜ ᱫᱚ ᱢᱤᱫ ᱦᱚᱲᱟᱜ ᱫᱚ ᱵᱟᱝ ᱥᱮ ᱤᱱᱟᱹᱜ ᱦᱚᱲᱟᱜ ᱠᱷᱮᱛ ᱾ ᱟᱞᱮ ᱜᱮ ᱟᱸᱡᱮᱫ ᱪᱟᱵᱟᱭ
ᱦᱩᱸ ᱾ ᱟᱞᱮᱥᱮᱫ ᱦᱚᱸ ᱚᱱᱠᱟ ᱜᱟᱰᱟ ᱠᱚ ᱫᱚ ᱢᱮᱱᱟᱜ ᱫᱚ ᱢᱮᱱᱟᱜ ᱟᱠᱟᱫ ᱜᱮᱭᱟ ᱚᱱᱠᱟ ᱦᱚᱸ ᱟᱞᱮᱥᱮᱫ ᱫᱚ ᱵᱟᱹᱱᱩᱜ-ᱟ ᱾
ᱢᱟᱱᱮ ᱤᱭᱟᱹ ᱠᱮᱱᱮᱞ ᱠᱚ ᱫᱚ ᱵᱟᱹᱱᱩᱜ-ᱟ ᱟᱯᱮᱥᱮᱫ?